ᱦᱮᱞᱳ
ᱦᱮᱞᱳᱣ ᱦᱮᱸ ᱡᱚᱦᱟᱨ ᱜᱮ
ᱦᱮᱸ ᱡᱚᱦᱟᱨ ᱜᱮ
ᱵᱮᱥ ᱵᱟᱲᱟ ᱜᱮᱭᱟᱯᱮ
ᱦᱮᱸ ᱵᱮᱥ ᱵᱟᱲᱟᱭ ᱜᱮᱭᱟᱞᱮ
ᱦᱩ
ᱛᱚ ᱟᱹᱵᱤᱱ ᱜᱮ
ᱦᱮᱸ ᱟᱹᱞᱤᱧ ᱦᱚᱸ ᱵᱮᱥ ᱵᱟᱲᱟ ᱜᱮ
ᱚ
ᱟᱨ ᱫᱟᱠᱟ ᱡᱚᱢ ᱦᱩᱭ ᱱᱟ
ᱦᱮᱸ ᱡᱚᱢ ᱠᱚᱫᱚ ᱦᱩᱭ ᱟᱠᱟᱱᱟ
ᱚ ᱪᱮᱫ ᱯᱮ ᱡᱚᱢᱟ ᱫᱟᱠᱟ ᱯᱮ ᱡᱚᱢ ᱜᱮᱭᱟ ᱥᱮ ᱨᱩᱴᱤ
ᱟᱫᱚ ᱟᱞᱮᱫᱚ ᱫᱟᱠᱟ ᱦᱚᱸ ᱨᱩᱴᱤ ᱦᱚᱞᱮ ᱡᱚᱢ ᱜᱮᱭᱟ ᱛᱚ ᱟᱹᱞᱤᱧ ᱫᱚ ᱱᱟᱜᱠᱷᱟᱱ ᱱᱚᱝᱠᱟ ᱢᱟᱫᱟ ᱵᱟᱲᱟᱜ ᱠᱟᱱᱟᱞᱤᱧ ᱛᱚ
ᱦᱮᱸ
ᱛᱚ ᱚᱱᱟ ᱠᱷᱟᱹᱛᱤᱨ ᱛᱮ ᱱᱟ ᱠᱷᱟᱱ ᱟᱹᱞᱤᱧ ᱫᱚ ᱨᱩᱴᱤ ᱞᱤᱧ ᱡᱚᱢᱟᱠᱟ
ᱚ ᱦᱮᱸ ᱨᱩᱴᱤ ᱥᱟᱶᱛᱮ ᱪᱮᱫ ᱪᱮᱫ ᱯᱮ ᱩᱛᱩᱞᱮᱫᱼᱟ ᱨᱩᱴᱤ ᱥᱟᱶᱛᱮ
ᱟ ᱨᱩᱴᱤ ᱥᱟᱶᱛᱮ ᱛᱮᱫᱚ ᱱᱟᱜᱠᱷᱟᱱ ᱟᱹᱞᱤᱧ ᱫᱚ ᱥᱩᱡᱤᱛᱮᱫ ᱜᱮᱞᱤᱧ ᱡᱚᱢ ᱟᱠᱟᱟᱜᱼᱟ ᱦᱮᱸ
ᱚ
ᱚᱱᱠᱟᱱ ᱩᱛᱩ ᱟᱛᱮᱫ ᱫᱚ ᱵᱟᱝᱞᱤᱧ ᱡᱚᱢ ᱟᱠᱟᱜᱼᱟ ᱥᱩᱡᱤ ᱥᱟᱝᱜᱮ ᱛᱚ ᱟᱹᱵᱤᱱ ᱫᱚ
ᱟᱹᱞᱤᱧ ᱫᱚ ᱮᱱᱟᱝ ᱱᱟᱜ ᱫᱟᱜ ᱢᱟᱹᱰᱤ ᱛᱟᱦᱮᱸ ᱠᱟᱱᱟ ᱚᱱᱟᱜᱮ ᱡᱚᱢ ᱦᱩᱭ ᱟᱠᱟᱱᱟ ᱥᱟᱨᱮᱡ ᱛᱟᱦᱮᱸ ᱠᱟᱱᱟ ᱟᱫᱚ ᱢᱮᱱᱫᱟ ᱪᱮᱫᱟᱜ ᱵᱚᱱ ᱜᱤᱰᱤ ᱠᱟᱜᱼᱟ
ᱦᱮ ᱛᱚ
ᱟᱫᱚ ᱚᱱᱟᱜᱮ ᱟᱹᱞᱩ ᱞᱮ ᱨᱟᱯᱟ ᱠᱮᱜᱼᱟ᱾
ᱚ ᱚ ᱦᱮᱸᱛᱚ ᱟᱨ ᱫᱟᱜ ᱢᱟᱹᱰᱤ ᱥᱟᱶ ᱛᱮᱫᱚ ᱟᱞᱩ ᱥᱤᱯᱤ ᱠᱚᱫᱚ ᱟᱨᱦᱚᱸ ᱵᱷᱟᱜᱮ ᱵᱩᱡᱷᱟᱹᱜᱼᱟ ᱡᱚᱢ᱾
ᱦᱮᱸ ᱟᱨ ᱟᱹᱛᱩᱳ ᱨᱮᱜᱮ ᱱᱚᱸᱰᱮ ᱪᱚᱯ ᱠᱚ ᱤᱥᱤᱱᱟ ᱟᱫᱚ ᱚᱸᱰᱮ ᱠᱷᱚᱡ ᱪᱟᱞᱟᱣ ᱮᱱᱟ ᱱᱟᱞᱤᱧ ᱚᱸᱰᱮ ᱠᱷᱚᱱ ᱜᱮ ᱪᱚᱯ ᱞᱤᱧ ᱦᱟᱛᱟᱣ ᱟᱹᱜᱩ ᱠᱮᱜ-ᱟ
ᱚ
ᱟᱹᱞᱩ ᱥᱤᱯᱤ ᱥᱟᱶᱛᱮ ᱪᱚᱯ ᱟᱛᱮ ᱡᱚᱢ ᱦᱩᱭ ᱮᱱᱟ᱾
ᱚ
ᱟᱯᱮ ᱥᱮᱫ ᱫᱟᱜ ᱠᱚ ᱪᱮᱫ ᱞᱮᱠᱟ ᱫᱟᱜ ᱵᱟᱲᱟᱭᱮᱫ ᱜᱮᱭᱟ ᱥᱮ? ᱛᱮᱦᱤᱧ ᱜᱟᱯᱟ ᱫᱚ ᱵᱟᱭ ᱫᱟᱜ ᱟᱠᱟᱫᱟ ᱟᱯᱮᱥᱮᱫ ᱫᱚ?
ᱫᱟᱜ ᱠᱚᱫᱚ ᱱᱟᱠᱷᱟᱱ, ᱚᱱᱠᱟ ᱦᱚᱞᱟ ᱢᱫᱮᱨ ᱠᱚᱫᱚ ᱚᱱᱠᱟ ᱵᱟᱭ ᱫᱟᱜ ᱵᱟᱲᱟ ᱟᱠᱟᱫ ᱜᱮᱭᱟ ᱛᱚ ᱠᱷᱩᱵ ᱜᱮ ᱥᱤᱛᱩᱝ ᱵᱟᱲᱟ ᱟᱠᱟᱫ ᱟᱭ ᱟᱨ ᱦᱚᱸᱜ-ᱚᱭ ᱱᱮᱠᱷᱟᱱ ᱛᱮᱦᱮᱸᱧ ᱫᱚ ᱦᱟᱞᱠᱟ ᱠᱚᱨᱮ ᱠᱟᱹᱴᱤᱡ ᱮ ᱫᱟᱜ ᱠᱮᱫᱼᱟ ᱛᱟᱨᱟᱥᱤ ᱵᱮᱲᱮ᱾
ᱚᱸ ᱟᱞᱮ ᱫᱚ ᱚᱱᱠᱟᱜᱮ ᱢᱟᱱᱮ ᱦᱚᱞᱟ ᱵᱷᱳᱨ ᱥᱮᱫ ᱮ ᱫᱟᱜ ᱟᱠᱟᱫᱟᱭ᱾ ᱟᱨ ᱚᱱᱟ ᱞᱟᱦᱟ ᱫᱤᱱ ᱛᱮᱦᱤᱧ ᱫᱚ ᱵᱟᱭ ᱫᱟᱜ ᱠᱟᱫᱟᱭ᱾ ᱛᱮᱦᱧ ᱫᱚ ᱚᱱᱠᱟ ᱨᱤᱢᱤᱞ ᱨᱤᱢᱤᱞ ᱵᱟᱲᱟ ᱞᱮᱫᱼᱟ᱾
ᱚ
ᱟᱨ ᱪᱮᱫ ᱠᱚᱯᱮ ᱪᱤᱠᱟᱹ ᱵᱟᱲᱟᱭ ᱜᱮᱭᱟ ᱛᱟᱦᱚᱞᱮ?
ᱟ ᱱᱤᱭᱟᱹ ᱜᱷᱟᱹᱲᱤᱡ ᱫᱚ ᱚᱱᱟ, ᱠᱷᱟᱱ ᱚᱱᱠᱟ ᱠᱟᱹᱢᱤ ᱠᱚᱫᱚ ᱪᱮᱫ ᱦᱚᱸᱛᱚ ᱵᱟᱹᱱᱩᱜᱼᱟ ᱛᱟᱦᱚᱞᱮ ᱚᱲᱟᱜ ᱠᱚᱨᱮ ᱜᱮ᱾
ᱚ ᱟᱨ ᱛᱟᱦᱚᱞᱮ ᱤᱭᱟᱹ ᱠᱚ ᱦᱩᱲᱩ ᱨᱚᱦᱚᱭ ᱠᱚᱫᱚ ᱫᱷᱩᱨᱟᱹᱣ ᱦᱩᱭ ᱠᱟᱱᱟ ᱥᱮ ᱵᱟᱝ?
ᱟᱻᱟ ᱦᱳᱲᱩ ᱨᱚᱦᱚᱭ ᱠᱚᱫᱚ ᱱᱟᱠᱷᱟᱱ ᱡᱟᱦᱟᱸ ᱱᱚᱜᱼᱚᱭ ᱥᱮᱨᱢᱟ ᱫᱟᱜ ᱛᱮ ᱡᱟᱦᱟᱸ ᱫᱟᱜ ᱞᱮᱱᱟ,
ᱦᱮᱸ
ᱛᱚ ᱚᱱᱟ ᱫᱚ ᱨᱚᱦᱚᱭ ᱪᱟᱵᱟ ᱦᱩᱭ ᱟᱠᱟᱱᱟ᱾ ᱟᱨ ᱡᱟᱦᱟᱸ ᱱᱚᱣᱟ ᱥᱮᱨᱢᱟ ᱫᱟᱜ ᱧᱟᱢ ᱠᱟᱛᱮᱜ ᱦᱚᱸ ᱡᱟᱦᱟᱸ ᱫᱟᱜ ᱵᱟᱝ ᱛᱵᱟᱜ ᱜᱮᱭᱟ, ᱵᱟᱹᱫᱽ ᱨᱮ ᱠᱷᱟᱱ ᱚᱱᱟ ᱫᱚ ᱠᱮᱱᱮᱞ ᱫᱟᱜ ᱦᱮᱡ ᱞᱮᱱᱠᱷᱟᱱ, ᱚᱱᱟᱛᱮ ᱫᱟᱜᱚᱜᱼᱟ ᱩᱱ ᱥᱩᱢᱚᱭ ᱨᱚᱦᱚᱭ ᱦᱩᱭᱩᱜᱼᱟ᱾
ᱚ ᱟᱞᱮ ᱦᱚᱸ ᱟᱹᱨᱤ ᱞᱮ ᱫᱷᱩᱨᱟᱹᱼᱟ ᱫᱷᱩᱨᱟᱹᱣ ᱫᱚ ᱱᱚᱣᱟ ᱥᱮᱨᱢᱟ ᱫᱟᱜ ᱛᱮᱜᱮ ᱦᱟᱸᱜ᱾
ᱚᱳ
ᱫᱟᱜ ᱫᱚ ᱫᱟᱜ ᱠᱟᱱᱟ ᱦᱟᱸᱜ ᱟᱫᱚ
ᱫᱟᱜ ᱟᱠᱟᱱᱟ?
ᱦᱮᱸ ᱤᱭᱟᱹ ᱥᱮᱫ ᱵᱟᱹᱭᱦᱟᱹᱲ ᱥᱮᱫ᱾
ᱚ ᱟᱪᱪᱷᱟ
ᱟᱫᱚ ᱥᱤᱭ ᱜᱚᱫᱟᱞᱮ ᱦᱟᱸᱜ ᱟᱹᱣᱨᱤ ᱞᱮ ᱫᱩᱨᱟᱹᱜᱼᱟ ᱦᱟᱸᱜ ᱫᱩᱨᱟᱹᱜ ᱦᱩᱭᱩᱜᱼᱟ ᱚᱱᱠᱟ ᱵᱟᱨ ᱯᱮ ᱫᱤᱱ ᱯᱚᱨ ᱜᱟᱱ ᱦᱟᱸᱜ᱾
ᱟᱨ ᱦᱟᱹᱠᱩ ᱠᱚᱫᱚ ᱤᱭᱟᱹ ᱧᱟᱢᱚᱜ ᱠᱟᱱᱟ ᱠᱚ?
ᱦᱮᱸ ᱟᱫᱚ ᱚᱱᱠᱟ ᱫᱚ ᱵᱟᱝᱠᱚ ᱧᱟᱢᱚᱜ ᱠᱟᱱᱟ ᱞᱟᱦᱟᱛᱮ ᱞᱮᱠᱟ ᱛᱮᱫᱚ᱾
ᱟᱨ ᱫᱟᱜ ᱦᱚᱸ ᱚᱱᱠᱟ ᱵᱟᱭ ᱫᱟᱜ ᱠᱟᱫᱟᱭ ᱛᱚᱦᱟᱸ᱾
ᱦᱮᱸ ᱦᱮᱸ
ᱟᱨ ᱚᱱᱠᱟ ᱫᱟᱜ ᱚᱱᱠᱟ ᱟᱹᱣᱨᱤ ᱟᱹᱛᱩᱜ-ᱟ ᱠᱷᱮᱛ ᱨᱮᱫᱚ ᱦᱟᱸᱜ ᱟᱫᱚ ᱟᱹᱛᱩ ᱵᱟᱲᱟᱭ ᱞᱮᱠᱷᱟᱡ ᱴᱨᱚᱰᱟᱝ ᱠᱚ ᱚᱰᱟ ᱵᱟᱲᱟᱭ ᱜᱮᱭᱟ
ᱦᱮᱸ ᱟᱪᱪᱷᱟ
ᱦᱟᱹᱠᱩ ᱫᱚ ᱜᱟᱹᱰᱭᱟᱹ ᱢᱮᱱᱟᱜ ᱠᱟᱫᱛᱟᱞᱮᱭᱟ ᱚᱸᱰᱮ ᱜᱮ ᱪᱟᱥ ᱫᱚ ᱦᱩᱭᱩᱜ ᱜᱮᱭᱟ
ᱦᱮᱸ
ᱦᱟᱠᱩ ᱫᱚ ᱢᱟᱡᱷᱮ ᱢᱚᱫᱽᱷᱮ ᱡᱚᱢ ᱦᱩᱭᱩᱜ ᱜᱮᱭᱟ
ᱚ ᱟᱪᱪᱷᱟ
ᱦᱮᱸ ᱟᱞᱮᱭᱟᱜ ᱜᱮ ᱜᱤᱰᱭᱟᱹ ᱢᱮᱱᱟᱜ ᱠᱟᱫᱟ
ᱚ ᱛᱟᱦᱟᱞᱮ ᱪᱤᱞᱤ ᱦᱟᱹᱠᱩ ᱠᱚᱯᱮ ᱟᱲᱟᱜ ᱠᱟᱫ ᱠᱚᱣᱟ
ᱟᱲᱟᱜ ᱩᱱᱠᱩ ᱜᱞᱟᱥ ᱠᱟᱯ ᱠᱟᱛᱞᱟ ᱟᱸᱠᱩ ᱛᱤᱞᱟᱹᱯᱤᱭᱟ
ᱚ
ᱩᱱᱠᱩ ᱠᱚᱜᱮ᱾
ᱚ ᱛᱟᱦᱟᱞᱮ ᱦᱟᱹᱠᱩ ᱫᱚ ᱚᱸᱰᱮ ᱠᱷᱚᱱᱟᱜ ᱜᱮ ᱥᱟᱵ ᱠᱚᱣᱟᱯᱮ?
ᱦᱮᱸ ᱜᱟᱹᱰᱭᱟᱹ ᱨᱮᱱᱟᱜ ᱜᱟᱹᱰᱭᱟᱹ ᱨᱮᱜᱮ ᱢᱮᱱᱟᱜ ᱠᱟᱫ ᱠᱚᱣᱟ ᱩᱱᱠᱩ ᱜᱮᱞᱮ ᱥᱟᱵ ᱠᱚᱣᱟ ᱡᱚᱠᱷᱚᱱ ᱡᱚᱢ ᱥᱟᱱᱟ ᱞᱮᱭᱟ᱾ ᱟᱫᱚ ᱵᱟᱡᱟᱨ ᱥᱮᱫ ᱫᱚ ᱚᱱᱠᱟ ᱫᱚ ᱵᱟᱞᱮ ᱟᱠᱷᱨᱤᱧ ᱠᱚᱣᱟ ᱱᱤᱡᱮᱜ ᱜᱮ ᱡᱚᱠᱷᱚᱱ ᱡᱚᱢ ᱥᱟᱱᱟ ᱞᱮᱭᱟ ᱛᱚᱠᱷᱚᱱ ᱜᱮᱞᱮ ᱥᱟᱵ ᱠᱚᱣᱟ᱾
ᱚᱻ ᱟᱪᱪᱷᱟ᱾
ᱦᱮᱸ ᱢᱤᱫ ᱵᱟᱨ ᱫᱚᱞᱮ ᱟᱠᱷᱨᱤᱧ ᱠᱚᱜᱮᱭᱟ ᱟᱛᱳ ᱨᱮᱜᱮ ᱡᱩᱫᱤ ᱡᱟᱦᱟᱸᱭ ᱠᱚ ᱦᱟᱛᱟᱣ ᱠᱚᱣᱟ᱾
ᱦᱮᱸ ᱦᱮᱸ᱾
ᱡᱩᱫᱤ ᱚᱱᱠᱟ ᱛᱷᱚᱲᱟ ᱢᱤᱫ ᱵᱟᱨᱭᱟ ᱵᱟᱹᱲᱛᱤ ᱧᱚᱜ ᱞᱮ ᱥᱟᱵ ᱠᱚᱣᱟ ᱛᱟᱦᱟᱞᱮ ᱠᱷᱟᱱ᱾
ᱚ
ᱟᱯᱮᱥᱮᱫ ᱯᱟᱛᱟ ᱠᱚᱫᱚ ᱦᱩᱭ ᱵᱟᱲᱟᱜ ᱜᱮᱭᱟ ᱥᱮ ᱵᱟᱝ ᱯᱚᱨᱚᱵᱽ ᱠᱚ?
ᱚᱱᱠᱟ ᱞᱮᱠᱟᱱ ᱫᱚ ᱱᱤᱭᱟᱹ ᱥᱚᱢᱚᱭ ᱫᱚ ᱵᱟᱝᱜᱮ ᱦᱩᱭᱩᱜ ᱜᱮᱭᱟ᱾ ᱱᱚᱝᱠᱟ ᱯᱟᱛᱟ ᱠᱚᱫᱚ ᱟᱫᱚ ᱦᱚᱜ-ᱚᱸᱭ ᱪᱟᱥ ᱫᱤᱱ ᱛᱚ᱾
ᱦᱮᱸ ᱱᱮᱛᱟᱨ ᱫᱚ
ᱦᱮᱸ ᱱᱮᱛᱟᱨ ᱫᱚ ᱪᱟᱥ ᱫᱤᱱ᱾ ᱟᱨ ᱱᱟᱠᱷᱟᱱ ᱦᱟᱱᱮ ᱯᱩᱡᱟᱹ ᱠᱚᱛᱮ᱾
ᱦᱮᱸ ᱦᱮᱸ᱾
ᱚᱱ ᱱᱟᱠᱷᱟ ᱦᱩᱭᱩᱜ ᱜᱮᱭᱟ᱾
ᱦᱮᱸ᱾
ᱟᱨ ᱟᱯᱮ ᱥᱮᱫ ᱫᱚ?
ᱟᱞᱮ ᱥᱮᱫ ᱦᱚᱸ ᱮᱠᱷᱚᱱ ᱫᱚ ᱵᱟᱝ ᱦᱩᱭᱩᱜ-ᱟ᱾ ᱟᱫᱚ ᱦᱟᱸᱜ ᱠᱟᱨᱟᱢ ᱠᱚ ᱦᱩᱭ ᱵᱟᱲᱟᱜ ᱦᱟᱸᱜ᱾
ᱚ᱾ ᱠᱟᱨᱟᱢ᱾
ᱦᱮᱸ ᱠᱟᱨᱟᱢ ᱠᱟᱨᱟᱢ ᱦᱩᱭᱩᱜ-ᱟ᱾
ᱚ᱾
ᱟᱞᱮ ᱟᱛᱳ ᱨᱮᱦᱚᱸ ᱠᱟᱨᱟᱢ ᱜᱩᱨᱩ ᱢᱮᱱᱟᱜ ᱠᱟᱜ ᱠᱚᱜᱮᱭᱟ᱾ ᱟᱫᱚ ᱪᱟᱞᱟᱣ ᱵᱟᱲᱟᱜ ᱜᱮᱭᱟ ᱠᱚ ᱮᱴᱟᱜ ᱥᱮᱫ ᱦᱚᱸ ᱤᱫᱤ ᱵᱟᱲᱟ ᱠᱚᱜᱮᱭᱟ ᱠᱚ᱾
ᱚ ᱟᱫᱚ ᱠᱟᱨᱟᱢ ᱠᱚᱫᱚ ᱚᱝᱠᱟ ᱚᱱᱠᱟ ᱯᱷᱳᱱ ᱠᱚᱨᱮᱫ ᱫᱚ ᱧᱮᱞ ᱵᱟᱲᱟ ᱦᱩᱭ ᱠᱟᱱ ᱜᱮᱭᱟ ᱢᱟᱱᱮ ᱠᱟᱨᱟᱢ ᱫᱚᱱ ᱠᱚ᱾ ᱟᱨ ᱱᱚᱝᱠᱟ ᱥᱟᱢᱱᱟ ᱥᱟᱢᱱᱤ ᱠᱚᱫᱚ ᱵᱟᱝ ᱜᱮᱞᱤᱧ ᱧᱮᱞ ᱠᱟᱜ-ᱟ᱾
ᱚ
ᱟᱫᱚ ᱟᱞᱮᱥᱮᱫ ᱢᱟᱛᱚ ᱚᱱᱠᱟ ᱠᱟᱨᱟᱢ ᱠᱚᱛᱚ ᱵᱟᱝ ᱦᱩᱭᱩᱜ ᱜᱮᱭᱟ᱾
ᱦᱮᱸ᱾
ᱛᱚ ᱚᱱᱟ ᱠᱷᱟᱹᱛᱤᱨ ᱛᱮ
ᱵᱟᱝ ᱧᱮᱞ ᱦᱩᱭᱩ ᱟᱠᱟᱱᱟ ᱩᱱᱚᱱᱛᱮᱟ ᱵᱟᱝ
ᱟᱫᱚ ᱚᱱᱠᱷᱟ ᱱᱟᱜ ᱠᱟᱹᱴᱤᱡ ᱵᱤᱱ ᱞᱟᱹᱭ ᱞᱮᱠᱷᱟᱱ ᱛᱚ ᱵᱷᱟᱜᱤ ᱠᱚᱜᱼᱟ ᱪᱮᱫ ᱠᱟ ᱠᱟᱨᱟᱢ ᱦᱩᱭᱩᱜ ᱜᱮᱭᱟ ᱟᱯᱮᱥᱮᱫ?
ᱦᱮᱸ ᱠᱟᱨᱟᱢ ᱦᱩᱭᱩᱜ ᱜᱮᱭᱟ᱾ ᱠᱟᱨᱟᱢ ᱱᱚᱝᱠᱟ ᱡᱟᱣᱟ ᱠᱟᱨᱟᱢ ᱡᱟᱭᱟ ᱠᱟᱨᱟᱢ ᱫᱚ ᱚᱱᱠᱟ ᱟᱹᱛᱩ ᱥᱳᱞᱳ ᱟᱱᱟᱨᱮ ᱨᱮᱱ ᱜᱮ ᱚᱱᱠᱟ ᱠᱚ ᱫᱤᱱ ᱠᱚ ᱤᱭᱟᱹᱭᱟ ᱡᱮ ᱠᱟᱨᱟᱢ ᱦᱚᱪᱚᱭᱟᱵᱚᱱ ᱛᱟᱦᱚᱞᱮ ᱠᱷᱟᱡ ᱚᱱᱠᱟ ᱜᱳᱭ ᱠᱟᱨᱟᱢ ᱜᱩᱨᱩ ᱠᱚᱦᱚᱸ ᱠᱚ ᱟᱹᱜᱩ ᱠᱚᱣᱟᱞᱮ ᱟᱞᱮ ᱟᱹᱛᱩᱨᱮᱱ ᱢᱮᱱᱟᱜ ᱠᱚᱨᱮ ᱦᱚᱸ ᱵᱟᱦᱨᱮ ᱠᱷᱚᱡ ᱜᱮᱞᱮ ᱟᱹᱜᱩ ᱠᱚᱣᱟ᱾
ᱚ ᱦᱮᱸ
ᱟᱫᱚ ᱚᱱᱠᱟ ᱱᱤᱭᱚᱢ ᱠᱚ ᱢᱮᱱᱟᱜ ᱟᱠᱟᱫᱟ᱾ ᱵᱟᱯᱟ ᱮᱱ ᱯᱞᱚᱱ ᱦᱩᱭᱩᱜᱼᱟ
ᱦᱮᱸ ᱪᱮᱫᱠᱟ ᱚᱱᱟ ᱫᱚ?
ᱚᱱᱟ ᱚᱱᱠᱟ ᱤᱭᱟᱹ ᱠᱚ ᱥᱤᱬᱤᱡ ᱠᱚ ᱡᱚᱢ ᱵᱟᱝ ᱜᱟᱱᱚᱜᱼᱟ ᱢᱤᱫ ᱫᱤᱱ ᱫᱚ ᱯᱟᱞᱟᱣ ᱦᱩᱭᱩᱜᱼᱟ ᱟᱨ ᱡᱟᱸᱦᱟᱭ ᱠᱚ ᱩᱯᱟᱹᱥᱟᱠᱚ ᱩᱱᱠᱩ ᱦᱚᱸ ᱚᱱᱠᱟ ᱯᱮᱹ ᱫᱤᱱ ᱜᱟᱱ ᱢᱟᱱᱟᱣ ᱦᱩᱭᱩᱜ ᱛᱟᱠᱚᱣᱟ
ᱦᱮᱸ
ᱚᱱᱠᱟ ᱤᱭᱟᱹ ᱠᱚᱨᱮ ᱵᱟᱠᱚ ᱵᱟᱠᱚ ᱫᱩᱲᱩᱵᱼᱟ ᱯᱟᱨᱠᱚᱢ ᱠᱚᱨᱮ ᱥᱮ ᱤᱭᱟᱹ ᱠᱚᱨᱮ ᱦᱚᱸ ᱵᱟᱠᱚ ᱜᱤᱛᱤᱡ ᱵᱟᱲᱟᱭᱟ
ᱛᱟᱦᱚᱞᱮ ᱩᱱᱠᱩ ᱫᱚ ᱠᱷᱟᱱ ᱩᱱᱠᱩ ᱫᱚ ᱚᱠᱟ ᱨᱮᱠᱚ ᱜᱤᱛᱤᱡ ᱜᱮᱭᱟᱮ ᱚᱛᱨᱮ ᱥᱮ
ᱦᱮᱸ ᱚᱛ ᱨᱮ ᱢᱟᱱᱮ ᱤᱭᱟᱹ ᱠᱚᱨᱮ ᱫᱚ ᱯᱟᱨᱠᱚᱢ ᱠᱚᱨᱮ ᱫᱚ
ᱚ ᱟᱪᱪᱷᱟ
ᱦᱮᱸ ᱚᱱᱠᱟᱜᱮ ᱟᱫᱚ ᱢᱮᱱᱟᱜ ᱟᱠᱟᱫ ᱜᱮᱭᱟ ᱟᱹᱰᱤ ᱞᱟᱹᱴᱩ ᱜᱮ ᱱᱤᱭᱚᱢ ᱠᱚᱫᱚ ᱢᱮᱱᱟᱜ ᱟᱠᱟᱫ ᱜᱮᱭᱟ ᱟᱫᱚ ᱯᱚᱨᱮᱨ ᱫᱤᱱ ᱮᱱᱮᱡ ᱥᱮᱨᱮᱧ ᱠᱚ ᱦᱩᱭᱩᱜᱼᱟ ᱠᱟᱨᱟᱢ ᱠᱟᱨᱟᱢ ᱯᱩᱭᱞᱳ ᱫᱚᱠᱚ ᱟᱹᱜᱩᱭᱟ ᱚᱱᱮ ᱤᱭᱟᱹ ᱠᱟᱨᱟᱢ ᱫᱟᱨᱮ ᱠᱚ ᱧᱮᱞ ᱴᱷᱤᱠᱟᱠᱚ ᱠᱚ ᱚᱸᱰᱮ ᱠᱷᱚᱱ ᱚᱱᱟ ᱡᱟᱦᱟᱸ ᱪᱟᱝᱲᱟ ᱠᱚᱜᱼᱟ ᱚᱱᱟ ᱦᱚᱸ ᱤᱭᱟᱹ ᱪᱮᱫ ᱞᱮᱠᱟ ᱫᱤᱠ ᱪᱮᱫᱠᱚ ᱧᱮᱞᱟ ᱵᱟᱹᱞᱤᱧ ᱫᱤᱥᱟᱹᱭᱮᱫᱟ ᱚᱱᱟ ᱫᱤ ᱠᱟᱛᱮᱫ ᱚᱱᱟ ᱰᱟᱹᱨ ᱠᱚ ᱢᱟᱜ ᱟᱹᱜᱩᱭᱟ
ᱦᱮᱸ
ᱚᱱᱟ ᱦᱚᱸ ᱰᱟᱹᱣᱟᱹ ᱰᱟᱹᱝᱣᱟᱹ ᱵᱟᱲᱟ ᱜᱤᱫᱽᱨᱟᱹᱮ ᱟᱨᱠᱚ ᱱᱚᱸᱰᱮ ᱠᱩᱞᱦᱤ ᱨᱮᱠᱚ ᱵᱤᱫᱟ
ᱟᱪᱪᱷᱟ
ᱟᱨᱠᱚ ᱯᱩᱡᱟᱹ ᱵᱟᱲᱟ ᱠᱮᱫ ᱜᱮᱭᱟ ᱟᱫᱚ ᱫᱚᱥᱟᱨ ᱦᱤᱞᱳᱜ ᱠᱚ ᱵᱤᱫᱟᱹᱭ ᱦᱚᱴᱚ ᱠᱟᱜ ᱜᱮ
ᱚ-ᱳ
ᱟᱨᱜᱚ ᱥᱮᱫᱤᱱ ᱫᱚᱠᱚ ᱮᱱᱮᱡᱼᱟ
ᱚ
ᱧᱤᱫᱟᱹ ᱫᱚ ᱥᱟᱨᱟ ᱧᱤᱫᱟᱹ ᱠᱚ ᱠᱟᱨᱟᱢ ᱠᱚ ᱵᱤᱱᱛᱤ ᱠᱮᱫ ᱜᱮᱠᱚ
ᱦᱮᱸ ᱦᱮᱸ
ᱟᱫᱚ ᱥᱟᱴ ᱫᱚᱠᱱᱟᱮ
ᱚ
ᱟᱦᱮ ᱥᱚᱦᱚᱨᱟᱭ ᱠᱚᱫᱚ ᱦᱩᱭᱩᱜ ᱜᱮᱭᱟ ᱥᱮ ᱵᱟᱝ ᱟᱯᱮᱥᱮᱫ?
ᱚ ᱥᱚᱦᱚᱨᱟᱭ ᱠᱚᱫᱚ ᱟᱞᱮᱥᱮᱫ ᱫᱚ ᱚᱱᱠᱟ ᱫᱚ ᱦᱚᱳᱭᱛᱳ ᱦᱩᱭᱩᱜ ᱜᱮᱭᱟ ᱠᱤᱱᱛᱩ ᱢᱟᱱᱮ ᱚᱱᱠᱟ ᱮᱠᱴᱟ ᱫᱚ ᱠᱷᱩᱵ ᱮᱠᱴ ᱫᱚ ᱵᱟᱝ ᱛᱮᱞᱮ ᱢᱟᱱᱟᱣ ᱜᱮᱭᱟ ᱢᱟᱱᱮ ᱚᱱᱠᱟ ᱫᱚ ᱵᱟᱝ ᱦᱩᱭᱩᱜ ᱜᱮᱭᱟ ᱟᱞᱮ ᱥᱮᱫ ᱫᱚ ᱥᱚᱨᱚᱦᱟᱭ ᱫᱚ
ᱚ
ᱢᱟᱱᱮ ᱚᱱᱠᱟ ᱮᱴᱟᱜ ᱥᱮᱫ ᱡᱮᱢᱚᱱ ᱪᱮᱫᱠᱟ ᱟᱸᱡᱚᱢᱚᱜᱼᱟ ᱪᱮᱫᱠᱟ ᱠᱚ ᱞᱟᱹᱭᱟ ᱡᱮ ᱥᱚᱨᱦᱟᱭ ᱫᱚ ᱢᱤᱫᱴᱮᱱ ᱢᱚᱬᱮ ᱥᱤᱧ ᱢᱚᱬᱮ ᱧᱤᱫᱟᱹ ᱚᱱᱠᱟᱱᱟᱜ ᱢᱤᱫᱴᱮᱱ ᱤᱭᱟᱹ ᱠᱟᱱᱟ ᱛᱚ ᱟᱞᱮᱥᱮᱫ ᱫᱚ ᱚᱱᱠᱟ ᱫᱚ ᱵᱟᱝ ᱦᱩᱭᱩᱜ ᱜᱮᱭᱟ
ᱦᱮᱸ ᱟᱨ ᱱᱮᱛᱟᱨ ᱫᱚ ᱚᱱᱠᱟ ᱦᱚᱸ ᱩᱱᱟᱹᱜ ᱫᱚ ᱵᱟᱠᱚ ᱢᱟᱱᱟᱣ ᱮᱫᱟ ᱢᱚᱬᱮ ᱫᱤᱱ ᱦᱚᱸ ᱢᱚᱬᱮ ᱥᱤᱧ ᱢᱚᱬᱮ ᱧᱤᱫᱟᱹ
ᱚᱱᱠᱟ ᱡᱳᱨ ᱯᱮ ᱫᱤᱱ ᱠᱚ ᱢᱟᱱᱟᱣ ᱮᱫᱟ
ᱚ
ᱟᱫᱚ ᱟᱞᱮ ᱟᱛᱩ ᱫᱚ ᱨᱟᱥᱮ ᱧᱚᱜ ᱜᱮᱭᱟ ᱰᱷᱮᱨ ᱜᱮ ᱚᱲᱟᱜ ᱢᱮᱱᱟᱜ ᱠᱟᱫᱟ ᱟᱫᱚ ᱱᱚᱱᱛᱮ ᱫᱚ
ᱟᱞᱮ ᱫᱷᱟᱨᱮ ᱯᱟᱥᱮ ᱡᱟᱦᱟᱸ ᱛᱤᱱᱟᱹᱜ ᱢᱮᱱᱟᱜ ᱠᱟᱫᱟ ᱮᱠᱷᱮᱱ ᱞᱟᱹᱴᱩ ᱞᱟᱹᱴᱩ ᱟᱹᱛᱩ ᱴᱚᱞᱟ ᱟᱫᱚ ᱛᱟᱦᱚᱞᱮ ᱠᱷᱱᱡ ᱫᱚ ᱢᱟᱱᱟᱣ ᱜᱮᱭᱟᱞᱮ
ᱚ
ᱟᱫᱚ ᱱᱚᱱᱛᱮ ᱫᱚ ᱤᱭᱟᱹ ᱡᱚᱠᱷᱟᱡ ᱚᱱᱟ ᱯᱩᱥ ᱵᱚᱸᱜᱟ ᱞᱮ ᱥᱚᱨᱦᱟᱭᱚᱜᱼᱟ ᱨᱟᱵᱟᱝ ᱨᱟᱵᱟᱝ
ᱚᱻ
ᱟᱯᱮ ᱚᱱᱛᱮ ᱫᱚ
ᱦᱮᱸ ᱪᱮᱫ ᱵᱤᱱ ᱞᱟᱹᱭᱮᱜᱼᱟ
ᱟᱯᱮ ᱚᱱᱛᱮ ᱫᱚ ᱢᱟᱱᱮ ᱪᱮᱫ ᱵᱟᱨ ᱤᱭᱟᱹ ᱥᱚᱦᱚᱨᱟᱭ ᱵᱚᱸᱜᱟ ᱠᱚ ᱥᱚᱦᱚᱨᱟᱭᱚᱜ ᱜᱮᱭᱟ ᱛᱚ ᱚᱱᱮ ᱠᱟᱹᱞᱤ ᱯᱩᱡᱟᱹ ᱡᱚᱠᱷᱟᱡ
ᱮ ᱦᱮᱸ ᱟᱞᱮ ᱥᱮᱫ ᱫᱚ ᱱᱚᱜᱼᱚᱭ ᱠᱟᱹᱞᱤ ᱯᱩᱡᱟᱹ ᱥᱚᱢᱚᱭ ᱜᱮ
ᱦᱚᱻ ᱟᱞᱮ ᱱᱚᱱᱛᱮ ᱫᱚ ᱟᱞᱮ ᱫᱚ ᱯᱩᱥ ᱵᱚᱸᱜᱟ ᱨᱮᱭᱟᱲ ᱡᱚᱠᱷᱟᱡ ᱨᱮᱭᱟᱲᱟ ᱛᱚᱠᱷᱚᱱ ᱫᱚᱢᱮ
ᱚᱻ ᱛᱟᱦᱞᱮ ᱟᱯᱮ ᱥᱮᱫ ᱫᱚ ᱱᱚᱝᱠᱟ ᱱᱚᱣᱟ ᱯᱩᱡᱟᱹ ᱥᱚᱢᱚᱭ ᱫᱚ ᱵᱟᱝ ᱡᱟᱦᱟᱸ ᱠᱟᱹᱞᱤ ᱯᱩᱡᱟᱹ ᱥᱚᱢᱚᱭ ᱩᱱ ᱥᱚᱢᱚᱭ ᱫᱚ ᱵᱟᱝ ᱡᱟᱦᱟᱸ ᱱᱚᱣᱟ ᱯᱩᱥ ᱵᱚᱸᱜᱟ
ᱦᱮᱸ ᱯᱩᱥ ᱵᱚᱸᱜᱟ ᱜᱮ
ᱚᱻ ᱟᱪᱪᱷᱟ
ᱟᱫᱚ ᱥᱮᱫᱟᱭ ᱠᱷᱚᱡ ᱜᱮ ᱚᱱᱠᱟ ᱯᱩᱥ ᱵᱚᱸᱜᱟ ᱠᱚ ᱠᱚᱨᱟᱣ ᱟᱹᱜᱩᱭ ᱮᱫᱟ
ᱦᱮᱸ ᱻ ᱦᱮᱸᱻ
ᱟᱨ ᱪᱟᱥ ᱠᱟᱹᱢᱤ ᱠᱚᱦᱚᱸ ᱤᱱᱟᱹᱜ ᱛᱮᱫᱚ ᱦᱳᱲᱳ ᱠᱚ ᱛᱚᱞᱮ ᱵᱟᱜᱟᱣ ᱥᱟᱹᱛᱟ ᱛᱚ ᱚᱱᱟ ᱤᱭᱟᱹ ᱛᱮ ᱴᱷᱤᱠ ᱜᱮᱭᱟ ᱢᱤᱫ ᱥᱮᱫ ᱛᱮᱫᱚ ᱴᱷᱤᱠ ᱜᱮᱭᱟ
ᱟᱸᱻ ᱟᱹᱵᱤᱧ ᱥᱟᱶ ᱨᱚᱲ ᱠᱟᱛᱮᱜ ᱤᱱᱟᱹ ᱠᱷᱟᱱ ᱟᱹᱰᱤ ᱵᱮᱥ ᱜᱮᱞᱤᱧ ᱵᱩᱡᱷᱟᱹᱣ ᱠᱮᱜᱼᱟ ᱛᱚ ᱦᱳᱭ ᱢᱟ ᱛᱟᱦᱞᱮ ᱫᱚᱦᱚᱭᱮᱜᱼᱟᱹᱞᱤᱧ ᱱᱚᱝᱠᱟ ᱜᱮ
ᱦᱳᱭ ᱴᱷᱤᱠ ᱜᱮᱭᱟ ᱟᱹᱰᱤ ᱟᱭᱢᱟ ᱥᱟᱨᱦᱟᱣ
ᱦᱮᱸ ᱦᱮᱸ